ᱦᱮᱞᱳ ᱦᱮᱸ
ᱟᱪᱪᱷᱟ ᱜᱚᱝᱠᱮ ᱦᱮᱸ ᱮᱸ ᱦᱮᱸ ᱛᱟᱦᱚᱞᱮ ᱤᱭᱟᱹ ᱪᱟᱥ ᱟᱵᱟᱫᱽ ᱠᱚ ᱨᱮᱱᱟᱜ ᱫᱚᱞᱟᱝ ᱜᱚᱞᱯᱷᱚ ᱠᱮᱫᱟ ᱟᱨ ᱱᱚᱝᱠᱟ ᱵᱤᱨ ᱵᱩᱨᱩ ᱨᱮᱱᱟᱜ ᱠᱚ ᱨᱮᱱᱟᱜ ᱦᱚᱸ ᱞᱟᱝ ᱜᱚᱞᱯᱷᱚ ᱠᱮᱫᱟ ᱦᱮᱸ ᱥᱮ ᱵᱟᱝ
ᱦᱮᱸ ᱦᱮᱸ
ᱟᱫᱚ ᱠᱟᱹᱴᱤᱡ ᱟᱹᱛᱩ ᱫᱤᱥᱚᱢ ᱠᱚ ᱨᱮᱱᱟᱜ ᱦᱚᱸᱞᱟᱝ ᱜᱚᱞᱯᱷᱚ ᱞᱮᱠᱷᱟᱱ ᱵᱷᱟᱹᱜᱤ ᱠᱚᱜ-ᱟ ᱟᱨᱠᱤ ᱟᱫᱚ ᱟᱯᱮ ᱫᱚ ᱢᱟᱱᱮ ᱪᱮᱫ ᱞᱮᱠᱟ ᱦᱚᱨᱚᱜ ᱵᱟᱸᱫᱮ ᱪᱮᱫ ᱞᱮᱠᱟ ᱯᱮ ᱦᱚᱨᱚᱜ ᱵᱟᱸᱫᱮᱜ-ᱟ ᱟᱨ ᱪᱮᱫ ᱞᱮᱠᱟ ᱢᱟᱱᱮ ᱱᱚᱝᱠᱟ ᱜᱤᱫᱽᱨᱟᱹ ᱯᱤᱫᱽᱨᱟᱹ ᱠᱚ ᱪᱮᱫ ᱠᱚ ᱪᱤᱠᱟᱹ ᱵᱟᱲᱟᱭ ᱜᱮᱭᱟ ᱟᱹᱛᱩ ᱠᱚ ᱨᱮᱱ ᱟᱨᱠᱤ
ᱟᱪᱪᱷᱟ ᱟᱪᱪᱷᱟ ᱦᱚᱨᱚᱜ ᱵᱟᱸᱫᱮ ᱵᱚᱞ ᱟᱵᱚ ᱡᱟᱦᱟᱸ ᱥᱟᱱᱛᱟᱲᱟᱜ ᱴᱨᱟᱰᱤᱥᱚᱱᱟᱞ ᱢᱮᱱᱟᱜ-ᱟ ᱚᱱᱟ ᱠᱚᱜᱮ ᱦᱟᱸᱟᱜ ᱦᱚᱨᱚᱜ ᱵᱟᱸᱫᱮ ᱫᱚ ᱟᱵᱚᱣᱟᱜ ᱫᱚ ᱟᱨ ᱵᱟᱝ ᱠᱷᱟᱱ ᱱᱚᱨᱢᱟᱞ ᱱᱚᱨᱢᱟᱞ ᱫᱚ ᱟᱵᱚ ᱡᱟᱦᱟᱸ ᱜᱟᱢᱪᱷᱟ ᱠᱚ ᱟᱛᱮ ᱜᱮ ᱫᱷᱩᱛᱤ ᱠᱚ ᱟᱛᱮᱜ ᱜᱮ ᱵᱚᱱ ᱛᱟᱦᱮᱱ ᱜᱮᱭᱟ ᱟᱹᱛᱩ ᱫᱤᱥᱚᱢ ᱠᱚᱨᱮ ᱫᱚ
ᱦᱮᱸ ᱦᱮᱸ ᱦᱮᱸ
ᱟᱫᱚ ᱚᱱᱛᱮ ᱫᱚ ᱪᱮᱫ ᱞᱮᱠᱟ
ᱟᱞᱮ ᱥᱮᱫ ᱦᱚᱸ ᱱᱤᱝᱠᱟᱹ ᱜᱮ ᱟᱨᱠᱤ ᱠᱚᱲᱟ ᱦᱚᱲ ᱠᱚᱫᱚ ᱱᱤᱝᱠᱟᱹ ᱡᱟᱢᱟ ᱯᱮᱱᱴ ᱦᱚᱨᱚᱜ ᱠᱟᱛᱮᱜ ᱜᱮ ᱠᱚ ᱛᱟᱦᱮᱱ ᱜᱮᱭᱟ ᱟᱨ ᱚᱱᱠᱟ ᱯᱩᱨᱩᱫᱷᱩᱞ ᱧᱚᱜ ᱠᱚ ᱫᱚ ᱠᱚ ᱫᱷᱩᱛᱤ ᱵᱟᱲᱟ ᱠᱚᱜ ᱜᱮᱭᱟ ᱟᱨᱠᱤ ᱰᱤᱸᱜᱟᱹᱣ ᱠᱚᱜ ᱜᱮᱭᱟ ᱠᱚ ᱟᱨ ᱠᱩᱲᱤ ᱠᱚᱫᱚ ᱱᱚᱝᱠᱟ ᱥᱟᱯᱴᱟ ᱵᱟᱸᱫᱮ ᱠᱚᱜᱮ ᱥᱟᱯᱴᱟ ᱵᱟᱸᱫᱮ ᱠᱚᱜ-ᱟ ᱠᱚ ᱟᱨ ᱰᱟᱺᱜᱣᱟᱹ ᱠᱚ ᱠᱩᱲᱤ ᱠᱚᱫᱚ ᱱᱤᱝᱠᱟᱹ ᱡᱟᱢᱟ ᱯᱮᱱᱴ ᱠᱚ ᱠᱚ ᱦᱚᱨᱚᱜ ᱠᱟᱜ-ᱟ ᱟᱨᱠᱤ ᱟᱠᱚᱣᱟᱜ ᱪᱩᱲᱤᱫᱟᱨ ᱠᱚ ᱦᱳᱭ ᱦᱳᱭ
ᱦᱮᱸ
ᱟᱫᱚ ᱜᱚᱝᱠᱮ ᱢᱟᱱᱮ ᱟᱵᱚᱣᱟᱜ ᱫᱚ ᱟᱹᱰᱤ ᱜᱟᱱ ᱯᱚᱨᱚᱵ ᱠᱚ ᱢᱮᱱᱟᱜ ᱟᱥᱮ ᱡᱮᱢᱚᱱ ᱚᱱᱠᱟ ᱯᱟᱛᱟ ᱠᱚ ᱢᱮᱱᱟᱜ ᱛᱟᱵᱚᱱᱟ ᱛᱟᱨᱯᱚᱨᱮ ᱥᱚᱨᱦᱟᱭ ᱠᱚ ᱫᱚᱝ ᱠᱚ ᱞᱟᱜᱽᱲᱮ ᱠᱚ ᱢᱮᱱᱟᱜ ᱛᱟᱵᱚᱱᱟ ᱤᱱ ᱥᱚᱢᱚᱭ ᱡᱚᱠᱷᱟᱡ ᱫᱚ ᱪᱮᱫ ᱞᱮᱠᱟ ᱦᱚᱨᱚᱜ ᱵᱟᱸᱫᱮ ᱢᱟᱱᱮ ᱩᱱ ᱥᱚᱢᱚᱭ ᱫᱚ ᱟᱞᱟᱫᱟ ᱜᱟᱱ ᱠᱟᱹᱴᱤᱡ ᱦᱩᱭᱩᱜᱼᱟ ᱥᱮ ᱱᱤᱝᱠᱟᱹ ᱮᱸ
ᱦᱮᱸ ᱚᱱᱟ ᱯᱚᱨᱚᱵᱽ ᱠᱚᱨᱮ ᱥᱮ ᱵᱚᱸᱜᱟ ᱵᱩᱨᱩ ᱠᱚᱨᱮ ᱫᱚ ᱟᱵᱚᱣᱟᱜ ᱡᱟᱦᱟᱸ ᱴᱨᱮᱰᱤᱥᱚᱱᱟᱞ ᱚᱱᱟ ᱴᱨᱮᱰᱤᱥᱚᱱᱟᱞ ᱠᱚᱜᱮ ᱠᱚ ᱦᱚᱨᱚᱜ ᱵᱟᱸᱫᱮ ᱜᱮᱭᱟ ᱾
ᱠᱚᱲᱟ ᱠᱚ ᱫᱚ ᱠᱚᱲᱟ ᱠᱚ ᱫᱚ ᱮᱸ ᱯᱟᱧᱪᱤ ᱫᱷᱩᱛᱤ ᱟᱨ ᱜᱮᱱᱡᱤ ᱟᱨ ᱠᱩᱲᱤ ᱦᱚᱯᱚᱱ ᱠᱚᱫᱚ ᱫᱤᱥᱚᱢ ᱥᱟᱲᱤ ᱥᱮ ᱴᱨᱮᱰᱤᱥᱚᱱᱟᱞ ᱥᱟᱹᱲᱤ ᱡᱟᱦᱟ ᱢᱮᱱᱟᱜ ᱛᱟᱵᱚᱱᱟ ᱚᱱᱟ ᱠᱚ ᱜᱮ ᱠᱚ ᱦᱚᱨᱚᱜ ᱵᱟᱸᱫᱮ ᱜᱮᱭᱟ ᱾ ᱦᱮᱸ ᱟᱨ ᱟᱵᱤᱱ ᱚᱱᱛᱮ ᱫᱚ
ᱦᱮᱸ ᱢᱟᱱᱮ ᱱᱤᱛᱳᱜ ᱛᱚ ᱮᱸ ᱡᱮᱢᱚᱱ ᱮᱢᱱᱤ ᱫᱤᱱ ᱨᱮ ᱡᱮᱢᱚᱱᱮᱢ ᱦᱚᱨᱚᱜᱟ ᱟᱫᱚ ᱤᱭᱟᱹ ᱯᱚᱨᱚᱵᱽ ᱠᱚ ᱦᱮᱡ ᱞᱮᱱᱠᱷᱟᱱ ᱠᱟᱹᱴᱤᱡ ᱟᱞᱟᱫᱟ ᱧᱚᱜ ᱮᱢ ᱦᱚᱨᱚᱜᱟ ᱥᱮ ᱤᱱᱠᱟᱹ ᱫᱚ ᱯᱟᱹᱧᱪᱤ ᱫᱷᱩᱛᱤ ᱠᱚᱫᱚ ᱢᱮᱱᱟᱜ ᱜᱮᱭᱟ ᱵᱟᱝ ᱫᱚ ᱵᱟᱝ᱾ ᱟᱨ ᱟᱨ ᱠᱚᱲᱟ ᱠᱚᱫᱚ ᱤᱱᱠᱟᱹ ᱯᱟᱹᱧᱪᱤ ᱫᱷᱩᱛᱤ ᱟᱨ ᱠᱩᱲᱤ ᱠᱚᱫᱚ ᱯᱟᱹᱧᱪᱤ ᱜᱮᱸᱫᱟᱜ ᱜᱮ ᱟᱨᱠᱤ ᱟᱵᱚᱣᱟᱜ ᱡᱟᱦᱟ ᱠᱟᱱᱟ ᱟᱨᱠᱤ᱾
ᱟᱪᱪᱷᱟ ᱟᱪᱪᱷᱟ ᱾
ᱦᱮᱸ ᱟᱫᱚ ᱢᱟᱱᱮ ᱛᱟᱦᱚᱞᱮ ᱟᱯᱮ ᱚᱱᱟ ᱠᱚᱨᱮ ᱢᱟᱱᱮ ᱪᱮᱫ ᱞᱮᱠᱟ? ᱟᱸ ᱟᱹᱛᱳ ᱠᱚᱨᱮᱱ ᱜᱤᱫᱽᱨᱟᱹ ᱠᱚᱫᱚ ᱪᱮᱫ ᱞᱮᱠᱟ ᱯᱟᱲᱦᱟᱣ ᱵᱟᱲᱟᱜ ᱜᱮᱭᱟ ᱠᱚ ᱥᱮ ᱱᱤᱝᱠᱟᱹ ᱠᱟᱹᱢᱤ ᱵᱟᱲᱟᱭ ᱜᱮᱭᱟ ᱠᱚ᱾
ᱱᱮᱛᱟᱨ ᱨᱮᱱ ᱜᱤᱫᱽᱨᱟᱹ ᱡᱟ ᱟᱠᱟᱱᱟ ᱠᱚ ᱡᱮ ᱜᱤᱫᱽᱨᱟᱹ ᱠᱷᱚᱱᱟᱜ ᱜᱮ᱾ ᱢᱟᱱᱮ ᱠᱟᱹᱴᱤᱡ ᱛᱟᱞᱟᱝ ᱠᱚ ᱦᱟᱨᱟ ᱟᱠᱟᱱᱟ ᱟᱫᱚ ᱜᱤᱫᱽᱨᱟᱹ ᱠᱷᱚᱱᱟᱜ ᱜᱮ ᱵᱟᱦᱨᱮ ᱠᱟᱹᱢᱤ ᱠᱚ ᱥᱮᱱᱚᱜ ᱠᱟᱱᱟ ᱾ ᱯᱟᱲᱦᱟᱣ ᱛᱚ ᱫᱩᱨᱮᱨ ᱠᱚ ᱛᱷᱟ ᱟᱫᱚ ᱪᱮᱫ ᱪᱮᱫ ᱞᱤᱧ ᱢᱮᱛᱟ ᱠᱚᱣᱟ ᱚᱲᱟᱜ ᱨᱮᱱ ᱡᱟᱦᱟ ᱟᱭᱳ ᱵᱟᱵᱟ ᱩᱱᱠᱩ ᱜᱮ ᱡᱩᱫᱤ ᱦᱟᱺᱲᱤ ᱯᱟᱹᱣᱨᱟᱹ ᱧᱩ ᱠᱟᱛᱮ ᱠᱚ ᱵᱩᱞ ᱠᱟᱛᱮ ᱠᱚ ᱛᱟᱦᱮᱱᱟ᱾ ᱛᱟᱦᱚᱞᱮ ᱩᱱᱠᱩ ᱜᱤᱫᱽᱨᱟᱹ ᱠᱚᱫᱚ ᱪᱤᱠᱟᱹᱛᱮ ᱠᱚ ᱚᱞᱚᱜ ᱯᱟᱲᱦᱟᱜ ᱠᱚ ᱥᱮᱬᱟ ᱟᱠᱚᱣᱟ ᱦᱮᱸ ᱥᱮ᱾ ᱚᱱᱟ ᱠᱷᱟᱛᱤᱨ ᱨᱮ ᱧᱮᱞᱚᱜᱚᱜ ᱠᱟᱱᱟ ᱡᱮ ᱱᱮᱛᱟᱨ ᱜᱤᱫᱽᱨᱟᱹ ᱠᱷᱚᱱᱟᱜ ᱜᱮ ᱵᱟᱨᱦᱮ ᱠᱟᱹᱢᱤ ᱠᱚ ᱥᱮᱱᱚᱜ ᱠᱟᱱᱟ ᱥᱮ ᱠᱤᱪᱷᱩ ᱫᱚᱠᱚ ᱧᱮᱞᱚᱜ ᱠᱟᱱᱟ ᱮ ᱵᱟᱯᱞᱟ ᱢᱟᱱᱮ ᱵᱟᱹᱦᱩ ᱠᱚ ᱟᱹᱜᱩ ᱡᱚᱝᱟᱜ ᱠᱟᱱᱟ᱾
ᱟᱪᱪᱷᱟ ᱟᱪᱪᱷᱟ ᱟᱪᱪᱷᱟ ᱦᱮᱸ ᱦᱮᱸ
ᱟᱵᱤᱱᱟᱜ ᱚᱱᱛᱮ ᱨᱮ ᱫᱚ ᱪᱮᱫ ᱞᱮᱠᱟ ᱜᱤᱫᱽᱨᱟᱹ ᱠᱚ ᱚᱞᱚᱜ ᱯᱟᱲᱦᱟᱜ ᱜᱤᱫᱽᱨᱟᱹ ᱠᱚ ᱢᱮᱱᱟᱜ ᱠᱚᱜᱮᱭᱟ ᱥᱮ ᱩᱱᱠᱩ
ᱟᱫᱚ ᱦᱳᱭ ᱦᱳᱭ ᱟᱫᱚ ᱡᱟᱦᱟᱸ ᱞᱮᱠᱟ ᱚᱵᱚᱥᱛᱟ ᱵᱤᱱ ᱞᱟᱹᱭ ᱠᱮᱫ ᱫᱚ ᱱᱤᱝᱠᱟᱹ ᱦᱚᱸ ᱢᱮᱱᱟᱜ ᱫᱚ ᱢᱮᱱᱟᱜᱼᱟ ᱟᱨᱠ ᱠᱤ ᱟᱫᱚ ᱱᱤᱝᱠᱟᱹ ᱯᱟᱲᱦᱟᱣ ᱦᱚᱸ ᱠᱚ ᱯᱟᱲᱦᱟᱣ ᱵᱟᱲᱟᱜ ᱜᱮᱭᱟ ᱠᱤᱪᱷᱩ ᱜᱤᱫᱽᱨᱟᱹ ᱫᱚ ᱱᱚᱝᱠᱟ ᱵᱷᱟᱹᱜᱤ ᱜᱤᱫᱽᱨᱟᱹ ᱦᱚᱸ ᱢᱮᱱᱟᱜ ᱠᱚᱣᱟ ᱵᱟᱝ ᱫᱚ ᱵᱟᱝ᱾ ᱟᱫᱚ ᱚᱱᱠᱟ ᱯᱟᱲᱦᱟᱣ ᱵᱟᱲᱟ ᱦᱚᱸ ᱠᱚ ᱯᱟᱲᱦᱟᱣ ᱵᱟᱲᱟᱜ ᱜᱮᱭᱟ ᱟᱨ ᱡᱟᱦᱟᱸᱭ ᱠᱚ ᱚᱱᱠᱟ ᱯᱷᱟᱭᱱᱟᱱᱥᱤᱭᱟᱞ ᱠᱟᱹᱴᱤᱡ ᱠᱚᱢᱡᱳᱨ ᱧᱚᱜ ᱜᱮᱭᱟ ᱠᱚ ᱩᱱᱠᱩ ᱫᱚ ᱛᱟᱦᱚᱞᱮ ᱮᱜ ᱚᱱᱠᱟ ᱵᱟᱭᱨᱮ ᱠᱚᱦᱚᱸ ᱠᱚ ᱪᱟᱞᱟᱜ ᱜᱮᱭᱟ ᱟᱨᱠᱤ᱾ ᱦᱮᱸ ᱦᱮᱸ ᱟᱫᱚ ᱜᱚᱝᱠᱮ ᱱᱤᱛᱳᱜ ᱡᱟᱦᱟᱸ ᱧᱮᱞᱚᱜ ᱠᱟᱱᱟ ᱦᱮᱸ ᱥᱮ ᱵᱟᱝ᱾ ᱮᱸ ᱟᱵᱚ ᱫᱚ ᱡᱮᱢᱚᱱ ᱟᱵᱚᱣᱟᱜ ᱥᱚᱢᱚᱭ ᱨᱮᱫᱚ ᱡᱮᱢᱚᱱ ᱯᱟᱲᱦᱟᱣ ᱫᱚᱵᱚᱱ ᱯᱟᱲᱦᱟᱣ ᱵᱟᱲᱟᱭᱮᱱ ᱜᱮᱭᱟ᱾ ᱟᱫᱚ ᱵᱟᱝᱞᱟ ᱢᱤᱰᱤᱭᱟᱢ ᱠᱚᱛᱮ ᱵᱚᱱ ᱯᱟᱲᱦᱟᱣ ᱵᱟᱲᱟᱭᱱᱟ᱾ ᱟᱨ ᱱᱤᱛᱚᱜ ᱡᱟᱦᱟᱸ ᱥᱟ ᱱᱤᱛᱚᱜ ᱫᱚ ᱟᱹᱰᱤ ᱜᱟᱱ ᱤᱥᱠᱩᱞ ᱠᱚᱨᱮᱜ ᱥᱟᱱᱛᱟᱞᱤ ᱠᱚ ᱩᱰᱩᱜ ᱟᱠᱟᱱᱟ ᱛᱟᱯᱚᱨᱮ ᱥᱟᱱᱛᱟᱞᱤ ᱤᱭᱩᱱᱤᱵᱷᱟᱨᱥᱤᱴᱤ ᱦᱚᱸ ᱱᱚᱜᱼᱚᱭ ᱡᱩᱛᱩᱜ ᱠᱟᱱᱟ᱾ ᱠᱚᱞᱮᱡᱽ ᱢᱟᱛᱚ ᱚᱱᱠᱟ ᱵᱟᱨᱭᱟ ᱯᱮᱭᱟ ᱠᱚᱞᱮᱡᱽ ᱨᱮ ᱦᱩᱭ ᱟᱠᱟᱱᱟ ᱛᱟᱦᱚᱞᱮ ᱚᱱᱠᱟ ᱥᱟᱱᱛᱟᱞᱤ ᱠᱚ ᱛᱮ ᱜᱤᱫᱽᱨᱟᱹ ᱠᱚᱠᱚ ᱯᱟᱲᱦᱟᱣ ᱵᱟᱲᱟᱜ ᱠᱟᱱᱟ ᱥᱮ ᱵᱟᱠᱚ ᱯᱟᱲᱦᱟᱣ ᱵᱟᱲᱟᱜ ᱠᱟᱱᱟ?
ᱦᱮᱸ ᱟᱞᱮ ᱚᱱᱛᱮ ᱫᱚ ᱯᱟᱲᱦᱟᱣ ᱵᱟᱲ ᱯᱟᱲᱦᱟᱣ ᱵᱟᱲᱟᱜ ᱠᱟᱱ ᱜᱮᱭᱟ ᱠᱚ ᱥᱩᱨ ᱨᱮᱫᱚ ᱾ ᱥᱟᱱᱛᱟᱞᱤ ᱢᱤᱰᱤᱭᱟᱢ ᱫᱚ ᱵᱟᱹᱱᱩᱜ ᱨᱮᱦᱚᱸ ᱠᱟᱹᱴᱤᱡ ᱥᱟᱺᱜᱤᱧ ᱧᱚᱜ ᱨᱮ ᱢᱮᱱᱟᱜᱼᱟ ᱾ ᱟᱫᱚᱼᱼ ᱚᱸᱰᱮ ᱜᱮᱼᱼ ᱠᱚ ᱤᱫᱤ ᱦᱚᱴᱚ ᱠᱟᱠᱚ ᱠᱟᱱᱟ, ᱚᱸᱰᱮ ᱦᱳᱥᱴᱮᱞ ᱠᱚᱨᱮᱱᱟᱜ ᱵᱮᱵᱚᱥᱛᱟ ᱢᱮᱱᱟᱜᱼᱟ ᱪᱟᱞᱟᱣ ᱠᱟᱛᱮ ᱠᱚ ᱯᱟᱲᱦᱟᱜ ᱠᱟᱱᱟ ᱠᱚ ᱾ ᱛᱚᱵᱮ ᱧᱮᱞᱚᱜᱚᱜ ᱠᱟᱱᱟ ᱡᱮ ᱵᱮᱥᱤᱨ ᱵᱷᱟᱜᱽ ᱜᱮ ᱥᱟᱱᱛᱟᱞᱤ ᱛᱮ ᱯᱟᱲᱦᱟᱜ ᱱᱤᱛᱚᱜ ᱩᱱᱟᱹᱜᱷ ᱦᱟᱸᱜ ᱵᱟᱠᱚ ᱢᱚᱱᱮᱭᱮᱫᱟ ᱾
ᱦᱳᱭ ᱦᱳᱭ ᱚᱝᱠᱟ ᱾
ᱪᱮᱫᱟᱜ ᱥᱮ ᱩᱱᱠᱩ ᱠᱚ ᱢᱚᱱᱮᱭᱮᱫᱟ ᱥᱟᱱᱛᱟᱞᱤ ᱛᱮ ᱯᱟᱲᱦᱟᱣ ᱠᱟᱛᱮᱫ ᱪᱮᱫ ᱦᱩᱭᱩᱜᱼᱟ, ᱚᱱᱟ ᱨᱮᱱᱟᱜ ᱵᱷᱟᱜᱮ ᱞᱮᱠ ᱥᱩᱨ ᱥᱩᱯᱩᱨ ᱨᱮ ᱤᱥᱠᱩᱞ ᱦᱚᱸ ᱵᱟᱹᱱᱩᱜᱼᱟ ᱥᱮ ᱠᱚᱞᱮᱡᱽ ᱦᱚᱸ ᱵᱟᱹᱱᱩᱜᱼᱟ, ᱚᱱᱟ ᱯᱟᱲᱦᱟᱣ ᱠᱟᱛᱮᱫ ᱪᱟᱹᱠᱨᱤ ᱦᱚᱸ ᱥᱮᱨᱠ ᱵᱟᱝ ᱧᱟᱢᱚᱜ ᱠᱟᱱᱟ ᱦᱮᱸᱥᱮ ᱾ ᱯᱟᱲᱦᱟᱣ ᱠᱟᱛᱮ ᱪᱮᱫ ᱦᱩᱭᱩᱜᱼᱟ ᱱᱚᱜᱼᱚᱭ ᱱᱚᱝᱠᱟ ᱢᱤᱫᱴᱟᱝ ᱩᱭᱦᱟᱹᱨ ᱵᱷᱟᱵᱽᱱᱟ ᱢᱮᱱᱟᱜ ᱛᱟᱠᱚᱣᱟ ᱠᱤᱷᱩ ᱦᱚᱲ ᱠᱚᱣᱟᱜ ᱫᱚ ᱾
ᱦᱩᱸ ᱦᱩᱸ, ᱟᱨ ᱢᱤᱫᱴᱮᱱ ᱠᱟᱛᱷᱟ ᱠᱟᱱᱟ ᱤᱥᱠᱩᱞ ᱨᱮ ᱱᱚᱝᱠᱟ ᱢᱟᱪᱮᱫ ᱠᱚᱦᱚᱸ ᱚᱱᱠᱟ ᱴᱷᱤᱠ ᱥᱟᱹᱦᱤᱡ ᱵᱟᱹᱱᱩᱜ ᱠᱚᱣᱟ ᱟᱨᱠᱤ ᱚᱱᱟ ᱦᱚᱛᱮᱡ ᱛᱮ ᱜᱤᱫᱽᱨᱟᱹ ᱯᱤᱫᱽᱨᱟᱹ ᱢᱚᱱᱮ ᱦᱚᱸ ᱠᱟᱹᱴᱤᱡ ᱫᱩᱨᱵᱚᱞᱚᱜ ᱠᱟᱱ ᱛᱟᱠᱚᱣᱟ ᱟᱨᱠᱤ ᱾
ᱦᱩᱸ ᱦᱩᱸ ᱦᱩᱸ, ᱥᱟᱹᱨᱤ ᱠᱟᱛᱷᱟ ᱠᱟᱱ ᱜᱮᱭᱟ ᱾
ᱦᱮᱸ ᱦᱮᱸ, ᱟᱫᱚ ᱱᱚᱝᱠᱟ ᱠᱩᱨᱩᱢᱩᱴᱩ ᱫᱚᱠᱚ ᱠᱩᱨᱩᱢᱩᱴᱩ ᱠᱚ ᱪᱷᱩᱴᱟᱹᱣ ᱠᱟᱱᱟ ᱟᱨᱠᱤ ᱾ ᱦᱮᱸ ᱟᱫᱚ ᱱᱩᱠᱩ ᱜᱮ ᱦᱚᱭᱛᱳ ᱦᱟᱯᱮᱱ ᱫᱤᱱᱨᱮ ᱾ ᱡᱩᱫᱤ ᱱᱚᱝᱠᱟ ᱥᱚᱨᱠᱟᱨ ᱡᱩᱫᱤ ᱱᱚᱝᱠᱟ ᱢᱚᱱᱮ ᱠᱷᱟᱱᱮ, ᱡᱮ ᱥᱟᱱᱛᱟᱞᱤ ᱢᱤᱰᱤᱭᱟᱢ ᱠᱟᱹᱴᱤᱡ ᱩᱱᱱᱚᱛᱚᱭ ᱦᱩᱭᱩᱜᱼᱟ ᱾ ᱛᱟᱦᱚᱞᱮ ᱦᱩᱭ ᱫᱟᱲᱮᱭᱟᱜᱼᱟ ᱢᱤᱫ ᱫᱤᱱ ᱟᱨᱠᱤ᱾
ᱦᱮᱸ ᱚᱱᱟ ᱫᱚ ᱦᱩᱭᱩᱜᱼᱟ ᱾
ᱦᱮᱸ ᱦᱮᱸ ᱦᱮᱸ᱾
ᱠᱩᱨᱩᱢᱩᱴᱩ ᱨᱮ ᱢᱮᱱᱟᱜ ᱠᱚᱜᱮᱭᱟ ᱾
ᱦᱮᱸ ᱦᱮᱸ᱾ ᱟᱪᱪᱷᱟ ᱜᱚᱝᱠᱮ ᱟᱵᱤᱱ ᱵᱤᱱ ᱞᱟᱹᱭ ᱠᱮᱫᱟ ᱚᱱᱛᱮ ᱢᱮᱨᱚᱢ ᱠᱚᱫᱚ ᱵᱤᱱ ᱪᱟᱥ ᱠᱚᱜᱮᱭᱟ ᱦᱮᱸ ᱥᱮ ᱵᱟᱝ ᱾ ᱛᱟᱦᱞᱮ ᱚᱱᱠᱟ ᱢᱮᱨᱚᱢ ᱠᱚᱫᱚᱼᱼ ᱛᱟᱦᱞᱮ ᱟᱯᱮᱥᱮᱫ ᱢᱟᱛᱚ ᱵᱤᱞ ᱵᱤᱨ ᱢᱟᱛᱚ ᱵᱟᱹᱱᱩᱜᱼᱟ ᱛᱟᱦᱞᱮ ᱱᱚᱝᱠᱟ ᱟᱹᱛᱤᱧ ᱠᱚᱫᱚ ᱚᱠᱟ ᱠᱚᱨᱮᱜ ᱯᱮ ᱟᱹᱛᱤᱧ ᱠᱚᱣᱟ, ᱜᱚᱴᱟ ᱜᱮ ᱦᱩᱲᱩ ᱠᱚᱯᱮ ᱪᱟᱥ ᱵᱟᱲᱟᱭᱟ ᱛᱚ ᱛᱟᱦᱞᱮ ᱟᱛᱤᱧ ᱫᱚ ᱛᱟᱦᱞᱮ ᱚᱠᱟ ᱠᱚᱨᱮ ᱯᱮ ᱟᱹᱛᱤᱧ ᱠᱚᱣᱟ?
ᱟᱛᱤᱧ ᱵᱚᱞᱛᱮ ᱚᱱᱟ ᱦᱩᱲᱩ ᱪᱟᱥ ᱥᱚᱢᱚᱭ ᱫᱚ ᱦᱟᱸᱜ ᱚᱱᱛᱮ ᱫᱚ ᱵᱟᱞᱮ ᱤᱫᱤ ᱵᱟᱲᱟ ᱠᱚᱜᱮᱭᱟ ᱾ ᱮᱸᱻ ᱠᱤᱪᱷᱩᱼᱼ ᱪᱷᱳᱴᱳ ᱠᱷᱟᱴᱳ ᱦᱚᱸ ᱰᱟᱹᱦᱤ ᱫᱚ ᱢᱮᱱᱟᱜ ᱜᱮᱭᱟ, ᱡᱟᱦᱟᱸ ᱠᱚᱨᱮ ᱜᱷᱟᱸᱥ ᱫᱚ ᱚᱢᱚᱱ ᱚᱢᱚᱱᱚᱜ ᱜᱮᱭᱟ ᱾ ᱚᱱᱟ ᱠᱚᱨᱮ ᱜᱮ ᱟᱹᱛᱤᱧ ᱵᱟᱲᱟᱜ ᱜᱮᱭᱟ ᱠᱚ, ᱵᱟᱠᱷᱟᱱ ᱫᱚ ᱦᱩᱲᱩ ᱨᱟᱠᱟᱵ ᱯᱚᱨᱮ ᱫᱚ ᱵᱟᱹᱫᱽ ᱠᱚᱜᱮ ᱞᱮ ᱤᱫᱤ ᱵᱟᱲᱟ ᱠᱚᱜᱮᱭᱟ ᱾
ᱚ ᱚ ᱚ ᱚ ᱾
ᱟᱨ ᱰᱟᱝᱨᱤ ᱫᱚ ᱩᱱᱠᱩ ᱵᱩᱥᱩᱯ ᱠᱚ ᱛᱟᱸᱦᱮᱱ ᱜᱮᱭᱟ ᱥᱮ ᱚᱱᱟ ᱵᱩᱥᱩᱵ ᱛᱮᱜᱮ ᱞᱮ ᱵᱷᱩᱞᱟᱹᱣ ᱠᱚᱜᱮᱭᱟ ᱾ ᱦᱮᱸᱥᱮ, ᱟᱨ ᱵᱟᱝᱠᱷᱟᱱ ᱫᱚᱼᱼ ᱮᱸ ᱡᱟ ᱦᱩᱲᱩ ᱨᱚᱦᱚᱭ ᱨᱚᱦᱚᱭ ᱥᱚᱢᱚᱭ ᱫᱚ ᱮᱜᱼᱼ
ᱦᱮᱸ ᱦᱮᱸ ᱾
ᱚᱲᱟᱜ ᱦᱚᱲ ᱠᱚ ᱥᱮᱱᱚᱜ ᱜᱮᱭᱟ ᱟᱲᱮ ᱟᱲᱮ ᱛᱮ ᱡᱟᱦᱟᱸ ᱜᱷᱟᱸᱥ ᱠᱚ ᱚᱢᱚᱱ ᱚᱢᱚᱱᱚᱜ ᱜᱮᱭᱟ ᱚᱱᱟ ᱠᱚᱜᱮ ᱤᱨ ᱠᱟᱛᱮ ᱠᱚ ᱟᱜᱩᱭ ᱜᱮᱭᱟ ᱾ ᱟᱫᱚ ᱟᱯ ᱟᱯᱮ ᱚᱱᱛᱮ ᱫᱚ ᱠᱳᱱᱳ ᱚᱥᱩᱵᱤᱫᱷᱟ ᱵᱟᱝ ᱦᱩᱭᱩᱜᱼᱟ ᱦᱮᱸ ᱥᱮ?
ᱟᱞᱮᱜ ᱱᱚᱛᱮ ᱫᱚ ᱚᱥᱩᱵᱤᱫᱷᱟ ᱫᱚ ᱵᱟᱹᱱᱩᱜᱼᱟ, ᱟᱨᱠᱤ ᱡᱟᱦᱟᱸᱭ ᱠᱚᱨᱮᱱ ᱢᱮᱨᱚᱢ ᱰᱟᱝᱨᱤ ᱠᱚ ᱢᱮᱱ ᱱᱤᱡᱮ ᱨᱮᱱ ᱦᱚᱸ ᱢᱮᱱᱟᱜ ᱠᱚ ᱜᱮᱭᱟ ᱵᱟᱝ ᱫᱚ ᱵᱟᱝ, ᱟᱫᱚ ᱚᱱᱠᱟ ᱢᱤᱫ ᱫᱷᱟᱣ ᱵᱤᱨᱮᱢ ᱠᱷᱟᱹᱲ ᱠᱮᱫ ᱠᱚᱣᱟᱼᱼ ᱟᱫᱚ ᱦᱟᱱᱟ ᱦᱟᱱᱟ ᱱᱚᱜᱼᱚ ᱱᱟ ᱢᱤᱫ ᱢᱩᱪᱟᱹᱫ ᱨᱮᱢ ᱠᱷᱟᱹᱲ ᱠᱮᱫ ᱠᱚᱣᱟ, ᱟᱫᱚ ᱦᱟᱱᱟ ᱢᱩᱪᱟᱹᱫ ᱡᱚᱠᱷᱚ ᱱᱮᱢ ᱩᱰᱩᱠ ᱠᱚᱣᱟ ᱮᱠᱫᱚᱢ ᱯᱮ ᱜᱷᱚᱱᱴᱟ ᱯᱩᱱ ᱜᱷᱚᱱᱴᱟ ᱞᱟᱜᱟᱜᱼᱟ ᱟᱨᱠᱤ ᱾
ᱟᱪᱪᱷᱟ ᱟᱪᱪᱷᱟ᱾ ᱟᱫᱚ ᱵᱤᱨ ᱢᱟ ᱢᱟᱨᱟᱝ ᱧᱚᱜ ᱜᱮᱭᱟ ᱛᱚ? ᱟᱫᱚ ᱩᱱᱠᱩ ᱠᱚ ᱟᱫᱽ ᱵᱟᱲᱟᱜ ᱜᱮᱭᱟ ᱠᱚ ᱥᱮ ᱵᱟᱝ?
ᱵᱤᱨ ᱟᱫᱚ ᱱᱚᱝᱠᱟ ᱦᱳᱭ ᱟᱫ ᱫᱚᱠᱚ ᱟᱫ ᱵᱟᱲᱟᱜ ᱜᱮᱭᱟ ᱾ ᱟᱫᱚ ᱦᱟᱰᱜᱟᱨ ᱠᱚ ᱢᱮᱱᱟᱜ ᱠᱚᱣᱟ ᱥᱮ ᱵᱤᱨ ᱠᱚᱨᱮ, ᱦᱟᱰᱜᱟᱨ ᱠᱚ ᱢᱮᱱᱟᱜ ᱠᱚᱣᱟ ᱾ ᱛᱟᱯᱚᱨᱮ ᱱᱮᱛᱟᱨ ᱫᱚ ᱱᱩᱠᱩ ᱛᱩᱭᱩ ᱵᱮᱥᱤ ᱠᱚ ᱦᱩᱭ ᱟᱠᱟᱱᱟ ᱟᱨᱠᱤ᱾ ᱛᱟᱦᱚᱞᱮ ᱚᱱᱮ ᱚᱱᱮ ᱚᱝ ᱠᱟ ᱜᱮ ᱢᱤᱫ ᱫᱷᱟᱣ ᱵᱟᱨ ᱫᱷᱟᱣ ᱟᱫᱚ ᱱᱤᱡᱮ ᱠᱟᱹᱴᱤᱡ ᱥᱚᱛᱚᱨ ᱠᱚ ᱧᱚᱜ ᱛᱟᱸᱦᱮᱱ ᱦᱩᱭᱩᱜ-ᱟ ᱾ ᱢᱟᱱᱮ ᱚᱱᱠᱟ ᱢᱟᱡᱷᱮ ᱢᱚᱫᱽᱫᱷᱮ ᱦᱟᱰᱜᱟᱨ ᱠᱚ ᱦᱮᱡ ᱠᱟᱛᱮᱫ ᱟᱫᱚ ᱟᱹᱛᱠᱤᱨ ᱨᱮᱱᱟᱜ ᱠᱚ ᱪᱮᱥᱴᱟᱭᱟ᱾ ᱟᱫᱚ ᱡᱚᱠᱷᱚᱱ ᱠᱚ ᱵᱷᱤᱲᱠᱟᱹᱜ-ᱟ ᱟᱫᱚ ᱟᱯᱟᱱ ᱟᱹᱯᱤᱱ ᱦᱟᱱᱛᱮ-ᱱᱷᱟᱛᱮ ᱠᱚ ᱫᱟᱹᱲ ᱟᱥᱮ ᱟᱫᱚ ᱩᱱ ᱥᱚᱢᱚᱭ ᱠᱚ ᱟᱫᱚᱜ ᱜᱮᱭᱟ ᱟᱨᱠᱤ᱾
ᱟᱸ ᱦᱳᱭ ᱦᱳᱭ ᱦᱳᱭ ᱾
ᱦᱳᱭ ᱾ ᱟᱫᱚ ᱵᱟᱠᱷᱟᱱ ᱦᱳᱭ ᱦᱳᱭ ᱾
ᱡᱟᱦᱟᱸ ᱵᱤᱱ ᱞᱟᱹᱭ ᱞᱟᱹᱭ ᱠᱮᱫᱟ ᱡᱮ ᱦᱟᱰᱜᱟᱨ ᱥᱮ ᱛᱩᱭᱩ ᱚᱱᱛᱮ ᱦᱟᱸᱜ ᱠᱚ ᱧᱮᱞᱚᱜᱚᱜ ᱠᱟᱱᱟ ᱟᱫᱚ ᱱᱚᱱᱛᱮ ᱫᱚ ᱦᱟᱰᱜᱟᱨ ᱛᱚᱢᱟ ᱮᱠᱫᱚᱢ ᱵᱟᱹᱱᱩᱜ ᱠᱚᱜᱮᱭᱟ, ᱟᱻ ᱛᱳᱭᱳ ᱫᱚ ᱛᱳᱭᱳ ᱫᱚ ᱞᱟᱦᱟ ᱛᱮᱠᱚ ᱧᱮᱞ ᱵᱟᱲᱟ ᱠᱚᱜ ᱜᱮ, ᱟᱫᱚ ᱱᱮᱛ ᱱᱮᱛᱟᱨ ᱫᱚ ᱦᱟᱸᱜ ᱥᱮᱨᱚᱠᱚᱢ ᱵᱟᱠᱚ ᱧᱮᱞᱚᱜᱚᱜ ᱠᱟᱱᱟ ᱦᱳᱭᱛᱚ ᱢᱤᱫᱴᱟᱝ ᱵᱟᱨᱭᱟ ᱢᱟᱡᱷᱮ ᱢᱚᱫᱽᱷᱮ ᱠᱚ ᱧᱮᱞᱚᱜᱚ-ᱟ ᱾
ᱟᱪᱪᱷᱟ ᱟᱪᱪᱷᱟ ᱟᱪᱪᱷᱟ ᱾ ᱦᱩᱸ ᱾
ᱛᱟᱦᱚᱞᱮ ᱱᱚᱝᱠᱟ ᱦᱟᱰᱜᱟᱨ ᱠᱚᱨᱮᱱᱟᱜ ᱵᱚᱛᱚᱨ ᱦᱚᱸ ᱵᱟᱹᱱᱩᱜ-ᱟ ᱛᱩᱭᱩ ᱠᱚᱨᱮᱱᱟᱜ ᱵᱚᱛᱚᱨ ᱦᱚᱸ ᱵᱟᱹᱱᱩᱜ-ᱟ ᱦᱮᱸ ᱥᱮ ᱵᱟᱝ ᱾
ᱵᱟᱝ ᱵᱟᱝ ᱟᱨᱦᱚᱸ ᱡᱟᱦᱟᱸ ᱨᱩᱰᱟᱹ ᱢᱮᱱᱟᱜ ᱠᱚ ᱩᱱᱠᱩ ᱨᱩᱰᱟᱹ ᱦᱚᱸ ᱥᱮᱨᱚᱠᱚᱢ ᱫᱚ ᱵᱟᱠᱚ ᱧᱮᱞᱚᱜᱚᱜ ᱠᱟᱱᱟ ᱟᱫᱚ ᱾
ᱚ ᱚ ᱚ ᱟᱪᱪᱷᱟ ᱜᱚᱝᱠᱮ ᱢᱟᱱᱮ
ᱦᱮᱸ ᱞᱟᱹᱭ ᱵᱤᱱ ᱾
ᱦᱮᱸ ᱢᱟᱱᱮ ᱱᱤᱭᱟᱹ ᱥᱤᱡᱤᱱ ᱚᱱᱮ ᱢᱮᱨᱚᱢ ᱠᱚ ᱮᱸ ᱪᱟᱥ ᱫᱚ ᱪᱟᱥ ᱵᱟᱲᱟ ᱦᱩᱭᱩᱜ ᱠᱟᱱ ᱜᱮᱭᱟ ᱾ ᱱᱤᱭᱟᱹ ᱥᱤᱡᱤᱱ ᱫᱩᱠᱩ ᱜᱚ ᱴᱟ ᱜᱮᱠᱚ ᱞᱟᱹᱭᱮᱫ ᱠᱚᱣᱟ ᱩᱱᱠᱩ ᱥᱮᱛᱟ ᱠᱚᱭᱮᱠ ᱜᱩᱞᱤ ᱠᱚ ᱩᱛᱨᱟᱹᱣ ᱟᱠᱟᱱᱟ ᱟᱨᱠᱤ ᱾ ᱟᱫᱚ ᱩᱱᱠᱩ ᱡᱟᱹᱣᱛᱷᱳ ᱠᱟᱛᱮᱫ ᱟᱫᱚ ᱢᱮᱨᱚᱢ ᱠᱚᱠᱚ ᱡᱚᱢ ᱡᱚᱢ ᱨᱮᱱᱟᱜ ᱠᱚ ᱨᱤᱠᱟᱹᱭ ᱮᱫᱟ, ᱛᱟᱦᱞᱮ ᱚᱱᱮ ᱚᱱᱟ ᱠᱷᱚᱵᱚᱨ ᱠᱚᱫᱚ ᱟᱯᱮ ᱥᱮᱫ ᱫᱚ ᱦᱩᱭᱩᱜ ᱠᱟᱱᱟ ᱥᱮ ᱵᱟᱝ?
ᱦᱮᱸ ᱱᱚᱣᱟ ᱫᱚ ᱦᱩᱭᱩᱜ ᱠᱟᱱ ᱜᱮᱭᱟ ᱾ ᱥᱮᱛᱟ ᱠᱤᱪᱷᱩ ᱠᱩ ᱡᱩᱴᱟᱹᱣ ᱠᱚᱜ-ᱟ ᱠᱚ ᱟᱨ ᱮᱠᱞᱟ ᱨᱮ ᱡᱩᱫᱤ ᱢᱮᱨᱚᱢ ᱠᱚᱠᱚ ᱧᱟᱢ ᱠᱟᱜ ᱠᱚᱣᱟ ᱦᱚᱲ ᱠᱚᱠᱚ ᱵᱟᱠᱚ ᱛᱟᱦᱮᱱ ᱜᱮ ᱛᱚᱠᱷᱚᱱ ᱩᱱᱠᱩ ᱜᱷᱮᱨᱟ ᱠᱟᱛᱮᱫ ᱢᱤᱫᱴᱟᱝ ᱵᱟᱨᱭᱟ ᱢᱮᱨᱚᱢ ᱠᱚᱠᱚ ᱫᱚᱠᱚ ᱥᱮᱸᱫᱽᱨᱟ ᱠᱚᱜᱮᱭᱟ ᱩᱱᱠᱩ ᱾
ᱟᱪᱪᱷᱟ ᱟᱪᱪᱷᱟ ᱾
ᱱᱚᱣᱟ ᱫᱚ ᱥᱮᱫᱟᱭ ᱠᱷᱚᱱᱟᱜ ᱦᱚᱸ ᱧᱮᱞᱚᱜᱚᱜ ᱠᱟᱱᱟ ᱮᱠᱷᱚᱱᱳᱣ ᱧᱮᱞᱚᱜᱚᱜ ᱠᱟᱱ ᱜᱮᱭᱟ ᱾
ᱟᱪᱪᱷᱟ ᱟᱪᱪᱷᱟ ᱾ ᱛᱟᱦᱚᱞᱮ ᱩᱱᱠᱩ ᱩᱱᱠᱩ ᱥᱮᱪᱟ ᱫᱚ ᱢᱟᱱᱮ ᱩᱱᱠᱩ ᱫᱚ ᱟᱹᱥᱩᱞ ᱥᱮᱛᱟ ᱫᱚ ᱵᱟᱝ ᱠᱟᱱᱟ ᱠᱚ ᱦᱮᱸ ᱥᱮ ᱵᱟᱝ ᱾
ᱟᱥᱩᱞ ᱥᱮᱛᱟ ᱫᱚ ᱦᱟᱸᱜ ᱵᱟᱝ ᱠᱟᱱᱟ ᱠᱚ, ᱩᱱᱠᱩ ᱫᱚ ᱟᱹᱛᱩᱩ ᱫᱤᱥᱳᱢ ᱠᱚᱨᱮ ᱠᱚ ᱦᱟᱨᱟ ᱵᱩᱨᱩ ᱟᱠᱟᱱᱟ ᱩᱱᱠᱩ ᱜᱮ ᱠᱟᱱᱟ ᱠᱩ ᱾
ᱦᱳᱭ ᱦᱳᱭ ᱢᱟᱱᱮ ᱩᱱᱠᱩ ᱫᱚ ᱚᱱᱮ ᱠᱚ ᱥᱮᱛᱟᱜ ᱫᱚᱠᱚ ᱢᱤᱫ ᱢᱟᱱᱮ ᱵᱚᱪᱷᱚᱨ ᱨᱮ ᱢᱤᱫ ᱫᱷᱟᱣ ᱠᱚ ᱦᱚᱯᱚᱱ ᱠᱚᱜᱮᱭᱟ ᱛᱚ ᱾ ᱟᱫᱚ ᱩᱱᱩ ᱩᱱᱠᱩ ᱜᱮ ᱟᱫᱚ ᱡᱷᱚᱛᱚ ᱦᱚᱲ ᱛᱚ ᱵᱟᱠᱚ ᱤᱫᱤ ᱠᱚᱣᱟ ᱾ ᱛᱟᱦᱞᱮ ᱩᱱᱠᱩ ᱜᱮ ᱦᱟᱨᱟ ᱠᱟᱛᱮᱫ ᱟᱫᱚ ᱚᱱᱮ ᱚᱱᱠᱟ ᱠᱚ ᱡᱩᱴᱟᱹᱣ ᱠᱟᱛᱮᱜ ᱠᱚ ᱜᱮᱨ ᱠᱚᱣᱟ ᱦᱮᱸ ᱥᱮ ᱵᱟᱝ ᱾
ᱦᱮᱸ ᱦᱮᱸ ᱦᱮᱸ ᱾
ᱦᱩᱸ ᱦᱩᱸ ᱾ ᱟᱪᱪᱷᱟ ᱟᱪᱪᱷᱟ, ᱢᱟᱱᱮ ᱚᱱᱟ ᱨᱮᱱᱟᱜ ᱠᱷᱚᱵᱚᱨ ᱫᱚ ᱜᱚᱴᱟ ᱜᱮ ᱢᱮᱱᱟᱜ-ᱟ ᱾
ᱦᱩᱸ ᱦᱩᱸ ᱥᱮᱛᱟ ᱡᱟᱹᱛ ᱜᱮᱠᱚ ᱚᱱᱠᱟᱱᱟ ᱾
ᱦᱳᱭ ᱦᱳᱭ ᱦᱳᱭ᱾ ᱦᱮᱸ ᱦᱮᱸ ᱟᱨ ᱱᱩᱠᱩ ᱢᱟᱱᱮ ᱧᱮᱞ ᱠᱚᱣᱟᱢ ᱟᱨᱠᱤ ᱡᱟᱦᱟᱸ ᱥᱮᱫ ᱜᱮ ᱟᱛᱳ ᱠᱚᱨᱮ ᱚᱱᱮ ᱚᱱᱟ ᱵᱷᱚᱡᱽ ᱠᱚ ᱦᱩᱭᱩᱜ-ᱟ ᱚᱱᱟ ᱵᱷᱚᱡᱽ ᱥᱤᱡᱤᱱ ᱟᱫᱚ ᱚᱱᱟ ᱵᱷᱚᱡᱽ ᱴᱷᱮᱱ ᱠᱚ ᱦᱤᱡᱩᱜᱼᱟ ᱟᱨᱠᱤ
ᱦᱮᱸᱻᱦᱮᱸᱻ ᱦᱟᱸᱰᱮ ᱱᱟᱸᱰᱮ ᱨᱮᱱ ᱥᱮᱛᱟ ᱚᱠᱟ ᱠᱚᱨᱮᱱ ᱪᱚᱠᱚ ᱛᱟᱦᱮᱱ ᱠᱟᱱᱟ ᱛᱟᱦᱮᱱ ᱜᱮᱭᱟ ᱩᱱᱠᱩ ᱠᱚ ᱦᱮᱡ ᱠᱟᱛᱮᱡ ᱠᱚ ᱡᱚᱴᱟᱜᱼᱟ ᱟᱨ ᱠᱤᱪᱷᱩ ᱫᱚᱠᱚ ᱛᱟᱯᱟᱢᱟ ᱵᱟᱠᱚ ᱯᱚᱴᱟᱜ ᱜᱮᱭᱟ
ᱦᱳᱭ ᱭᱳ ᱟᱫᱚ ᱜᱚᱝᱠᱮ ᱛᱟᱦᱚᱞᱮ ᱱᱤᱭᱟᱹ ᱵᱟᱨ ᱫᱚ ᱪᱮᱫ ᱞᱮᱠᱟ ᱵᱟᱯᱞᱟ ᱠᱚᱨᱮᱱᱟᱜ ᱵᱷᱚᱡᱽ ᱠᱚ ᱪᱮᱫ ᱞᱮᱠᱟ ᱯᱮ ᱧᱟᱢ ᱞᱮᱫᱟ ᱥᱮ ᱵᱟᱯᱮ ᱧᱟᱢ ᱞᱮᱫᱟ
ᱵᱟᱯᱞᱟ ᱫᱚ ᱦᱟᱸᱜ ᱥᱮᱨᱚᱠᱚᱢ ᱵᱟᱝ ᱧᱟᱢ ᱟᱠᱟᱱᱟ᱾ ᱮᱸ ᱢᱤᱫᱴᱟᱝ ᱵᱟᱨᱭᱟ ᱫᱚ ᱦᱟᱸᱜ ᱧᱟᱢ ᱟᱠᱟᱱ ᱜᱮᱭᱟ ᱥᱮᱨᱚᱠᱚᱢ ᱫᱚ ᱵᱟᱝ ᱩᱸ
ᱦᱩᱸ ᱦᱩᱸ ᱛᱟᱦᱞᱮ ᱱᱚᱝᱠᱟ ᱢᱟᱱᱮ ᱥᱮᱨᱚᱠᱚᱢ ᱫᱚ ᱵᱟᱝ ᱧᱟᱢ ᱟᱠᱟᱱᱟ ᱢᱤᱫᱴᱟᱝ ᱵᱟᱨᱭᱟ ᱧᱟᱢ ᱟᱠᱟᱱᱟ ᱦᱮᱸ ᱥᱮ ᱵᱟᱝ
ᱦᱮᱸ ᱦᱮᱸ
ᱛᱟᱦᱞᱮ ᱫᱚᱝ ᱠᱚᱫᱚ ᱪᱮᱫ ᱞᱮᱠᱟ ᱚᱝᱠᱟ ᱵᱟᱯᱞᱟ ᱠᱚᱨᱮ ᱯᱮ ᱮᱱᱮᱡ ᱵᱟᱲᱟᱭ ᱜᱮᱭᱟ ᱥᱮ ᱵᱟᱯᱮ ᱮᱱᱮᱡ ᱵᱟᱲᱟᱭ ᱜᱮᱭᱟ ᱥᱮ ᱢᱟᱭᱤᱠ ᱵᱚᱠᱥ ᱛᱮᱜᱮ ᱯᱮ ᱱᱚᱝᱠᱟ ᱯᱮ ᱨᱟᱹᱥᱠᱟᱹᱭ ᱜᱮᱭᱟ
ᱦᱮᱸ ᱡᱮ ᱱᱮᱛᱟᱨ ᱡᱟᱦᱟᱸ ᱧᱮᱞᱚᱜ ᱠᱟᱱᱟ ᱴᱟᱢᱟᱠ ᱛᱩᱢᱫᱟᱜ ᱢᱟ ᱢᱮᱱᱟᱜ ᱜᱮᱭᱟ ᱚᱱᱟ ᱨᱮᱫᱚ ᱡᱟᱹᱥᱛᱤ ᱵᱟᱠᱚ ᱨᱟᱹᱥᱠᱟᱹᱭᱮᱫᱟ
ᱱᱮᱛᱟᱨ ᱫᱚ ᱦᱟᱸᱜ ᱢᱟᱭᱤᱠ ᱵᱚᱠᱥ ᱩᱰᱩᱠ ᱠᱟᱱᱟ ᱥᱮ ᱚᱱᱟ ᱨᱮᱜᱮ ᱦᱟᱸᱜ ᱡᱟᱹᱥᱛᱤ ᱠᱚ ᱢᱟᱛ ᱛᱟᱣ ᱟᱠᱟᱱᱟ᱾
ᱟᱪᱪᱷᱟ ᱟᱪᱪᱷᱟ ᱟᱪᱷᱟ ᱟᱪᱷᱟ
ᱛᱚ ᱚᱱᱛᱮ ᱫᱚ ᱪᱮᱫ ᱞᱮᱠᱟ ᱢᱟᱭᱤᱠ ᱵᱚᱠᱥ ᱠᱚᱯᱮ ᱟᱹᱜᱩ ᱵᱟᱲᱟᱭ ᱜᱮᱭᱟ ᱥᱮ ᱴᱟᱢᱟᱠ ᱛᱩᱢᱫᱟᱜ ᱛᱮᱜᱮ
ᱟᱫᱚ ᱟᱞᱮ ᱥᱮᱫ ᱫᱚ ᱱᱚᱝᱠᱟ ᱢᱟᱭᱤᱠ ᱵᱚᱠᱥ ᱫᱚᱞᱮ ᱟᱹᱜᱩ ᱫᱚᱞᱮ ᱟᱜᱩ ᱵᱟᱲᱟᱭ ᱜᱮᱭᱟ ᱟᱨᱠᱤ ᱵᱟᱝ ᱫᱚ ᱵᱟᱝ ᱢᱟᱱᱮ ᱵᱟᱭᱤᱠ ᱵᱚᱠᱥ ᱪᱷᱟᱲᱟ ᱠᱟᱹᱴᱤᱡ ᱢᱟᱱᱮ ᱵᱟᱯᱞᱟ ᱨᱮ ᱪᱮᱫ ᱞᱮᱠᱟ ᱚᱠᱟ ᱞᱮᱠᱟ ᱵᱩᱡᱷᱟᱹᱜᱼᱟ ᱟᱨ ᱴᱟᱢᱟᱠ ᱦᱚᱸ ᱥᱟᱨᱟᱫᱤᱱ ᱫᱚ ᱵᱟᱢ ᱨᱩ ᱫᱟᱲᱮᱭᱟᱜᱼᱟ ᱥᱮ
ᱦᱩᱸ ᱦᱩᱸ
ᱛᱟᱦᱚᱞᱮ ᱢᱟᱭᱤᱠ ᱵᱚᱠᱥ ᱦᱚᱸ ᱚᱵᱚᱥᱥᱚ ᱟᱹᱜᱩ ᱫᱚ ᱟᱹᱜᱩᱭ ᱦᱩᱭᱩᱜᱼᱟ ᱟᱨ ᱱᱚᱝᱠᱟ ᱱᱚᱛᱮ ᱫᱚ ᱟᱹᱰᱤ ᱡᱚᱨ ᱨᱩᱥ ᱥᱤᱠᱟ ᱦᱚᱲ ᱢᱮᱱᱟᱜ ᱠᱚᱣᱟ ᱟᱫᱚ ᱫᱚᱝ ᱠᱚᱦᱚᱸ ᱟᱹᱰᱤ ᱡᱳᱨ ᱜᱮᱠᱚ ᱮᱱᱮᱡᱟ ᱟᱨᱠᱤ ᱦᱮᱸ ᱦᱩᱸ
ᱟᱫᱚ ᱱᱚᱸᱛ ᱟᱞᱮ ᱱᱚᱸᱛᱮ ᱫᱚ ᱥᱮᱨᱚᱠᱚᱢ ᱦᱟᱸᱜ ᱡᱟᱦᱟᱸᱭ ᱠᱚ ᱠᱟᱹᱴᱤᱡ ᱵᱚᱭᱚᱥ ᱠᱚ ᱧᱚᱜ ᱜᱮᱭᱟ ᱠᱚ ᱩᱱᱠᱩ ᱜᱮ ᱦᱟᱸᱜ ᱵᱷᱟᱜᱮ ᱞᱮᱠᱟ ᱨᱩ ᱨᱩ ᱫᱚᱠᱚ ᱵᱟᱲᱟᱭ ᱜᱮᱭᱟ ᱱᱮᱛᱟᱨ ᱨᱮ ᱡᱟᱦᱟᱸ ᱰᱟᱺᱜᱩᱣᱟᱹ ᱠᱚᱲᱟ ᱠᱚ ᱢᱮᱱᱟᱜ ᱠᱚᱣᱟ ᱩᱱᱠᱩ ᱫᱚ ᱦᱟᱸᱜ ᱨᱩᱨᱩ ᱥᱮᱨᱚᱠᱚᱢ ᱫᱚ ᱵᱟᱠᱚ ᱥᱮᱬᱟᱣ ᱟᱠᱟᱫᱟ᱾
ᱦᱮᱸ ᱟᱫᱚ ᱰᱟᱺᱜᱩᱣᱟᱹ ᱠᱚᱲᱟ ᱫᱚ ᱦᱳᱭᱛᱚ ᱠᱚ ᱢᱚᱱᱮ ᱵᱟᱲᱟᱭᱮᱫᱟ ᱜᱚᱡ ᱦᱟᱨᱛᱟ ᱪᱮᱫ ᱮᱢ ᱜᱚᱜ ᱵᱟᱲᱟ ᱠᱟᱜᱼᱟ ᱥᱮ ᱪᱮᱫ
ᱚᱱᱟ ᱜᱮᱛᱚ
ᱦᱮᱸ
ᱩᱱᱠᱩ ᱵᱟᱠᱚ ᱵᱩᱡᱷᱟᱹᱣ ᱧᱟᱢᱮᱫᱼᱟ ᱡᱮ ᱱᱚᱣᱟ ᱟᱵᱚᱣᱟᱜ ᱮᱸ ᱯᱟᱹᱦᱤᱞ ᱮᱱᱮᱡ ᱥᱮᱨᱮᱧ ᱨᱮᱱᱟᱜ ᱨᱩᱨᱩ ᱥᱟᱯᱟᱵ ᱠᱚ ᱠᱟᱱᱟ ᱟᱵᱚ ᱡᱩᱫ ᱡᱩᱫᱤ ᱵᱟᱵᱚᱱ ᱨᱩᱨᱩᱭᱟ ᱚᱱᱟ ᱠᱚ ᱵᱟᱵᱚᱱ ᱮᱸ ᱥᱮᱪᱮᱫ ᱤᱫᱤᱭᱟ ᱛᱟᱦᱚᱞᱮ ᱯᱚᱨ ᱯᱚᱨ ᱚᱱᱟ ᱠᱚ ᱡᱷᱚᱛᱚ ᱟᱫ ᱪᱟᱵᱟᱜᱼᱟ᱾
ᱦᱮᱸ ᱦᱮᱸ ᱟᱫᱚ ᱜᱚᱝᱠᱮ ᱚᱱᱟ ᱫᱚᱝ ᱨᱮ ᱡᱮᱢᱚᱱ ᱢᱮᱱᱟᱜᱼᱟ ᱦᱮᱸ ᱥᱮ ᱵᱟᱝ
ᱦᱮᱸ
ᱫᱚᱝ ᱨᱮ ᱢᱮᱱᱟᱜ ᱛᱟᱵᱚᱱᱟ ᱤᱭᱟᱹ ᱵᱟᱹᱦᱩ ᱵᱟᱹᱦᱩ ᱫᱟᱨᱟᱢ ᱡᱟᱶᱟᱭ ᱫᱟᱨᱟᱢ ᱮᱭ ᱮᱸ ᱛᱟᱯ ᱯᱚᱨᱮ ᱢᱮᱱᱟᱜᱼᱟ ᱠᱷᱟᱱᱰᱟ ᱫᱟᱜ ᱠᱚ ᱦᱮᱸ ᱥᱮ ᱵᱟᱝ ᱛᱟᱦᱚᱞᱮ ᱚᱱᱮ ᱚᱱᱟ ᱠᱚ ᱨᱩ ᱠᱚ ᱯᱮ ᱨᱩ ᱵᱟᱲᱟᱭ ᱜᱮᱭᱟ ᱥᱮ ᱵᱟᱯᱮ ᱨᱩ ᱵᱟᱲᱟᱭ ᱜᱮᱭᱟ
ᱦᱮᱸ ᱨᱩᱨᱩ ᱫᱚᱠᱚ ᱨᱩᱨᱩ ᱵᱟᱲᱟᱭ ᱜᱮᱭᱟ
ᱟᱪᱪᱷᱟ ᱟᱪᱷᱟ ᱟᱪᱷᱟ
ᱫᱷᱟᱨᱮ ᱯᱟᱥᱮ ᱫᱚ ᱪᱟᱞᱟᱣ ᱵᱟᱲᱟ ᱦᱩᱭ ᱟᱠᱟᱱᱟ ᱟᱫᱚ ᱟᱹᱞᱤᱧ ᱦᱚᱸᱞᱤᱧ ᱨᱩ ᱵᱟᱲᱟ ᱟᱠᱟᱫ ᱥᱮᱨᱚᱠᱚᱢ ᱫᱚ ᱦᱟᱸᱜ ᱵᱷᱟᱹᱜᱤ ᱞᱮᱠᱟ ᱵᱟᱹᱞᱤᱧ ᱵᱟᱲᱟᱭᱟ ᱪᱮᱫᱟᱜ ᱥᱮ ᱟᱹᱞᱤᱧ ᱜᱤᱫᱽᱨᱟᱹ ᱠᱷᱚᱱᱟᱜ ᱜᱮ ᱦᱟᱸᱜ ᱵᱟᱦᱨᱮ ᱨᱮᱞᱤᱧ ᱛᱟᱦᱮ ᱛᱟᱦᱮᱸ ᱠᱟᱱᱟ ᱥᱮ ᱥᱮᱨᱚᱠᱚᱢ ᱦᱟᱸᱜ ᱫᱟᱬᱟ ᱫᱚ ᱦᱟᱸᱜ ᱵᱟᱝ ᱦᱩᱭ ᱠᱟᱱᱟ
ᱟᱪᱪᱷᱟ ᱟᱪᱪᱷᱟ
ᱨᱩ ᱨᱩ ᱠᱚᱵᱤᱱ ᱵᱟᱲᱟᱭ ᱜᱮᱭᱟ ᱥᱮ?
ᱦᱮᱸ ᱟᱫᱚ ᱟᱹᱞᱤᱧ ᱛᱚ ᱚᱱᱟ ᱛᱚᱞᱤᱧ ᱚᱱᱟ ᱫᱚᱞᱤᱧ ᱵᱟᱲᱟᱭ ᱜᱮᱭᱟ ᱵᱟᱝ ᱫᱚ ᱵᱟᱝ ᱟᱫᱚ ᱱᱚᱝᱠᱟ ᱜᱤᱫᱽᱨᱟᱹ ᱯᱤᱫᱟᱹᱨ ᱜᱤᱫᱽᱨᱟᱹ ᱠᱷᱚᱱᱟᱜ ᱜᱮ ᱱᱚᱝᱠᱟ ᱚᱱᱟ ᱠᱚᱨᱮ ᱫᱚ ᱥᱩᱨᱩᱜ ᱦᱩᱭᱩᱜᱼᱟ ᱟᱫᱚ ᱚᱱᱠᱟ ᱥᱮᱬᱟ ᱵᱟᱲᱟ ᱦᱩᱭ ᱟᱠᱟᱱᱟ ᱟᱨᱠᱤ ᱟᱪᱪᱷᱟ ᱜᱚᱝᱠᱮ ᱚᱠᱛᱚ ᱫᱚ ᱦᱩᱭᱮᱱ ᱛᱟᱞᱟᱝᱟ᱾ ᱛᱚ ᱟᱫᱚ ᱱᱤᱭᱟᱹ ᱜᱷᱟᱹᱲᱤᱡ ᱫᱚ ᱱᱤᱝᱠᱟᱹ ᱜᱮᱞᱟᱝ ᱜᱟᱞᱢᱟᱨᱟᱣᱼᱟ ᱥᱮ
ᱟᱪᱪᱷᱟ ᱴᱷᱤᱠ ᱜᱮᱭᱟ ᱛᱚᱵᱮ
ᱴᱷᱤᱜᱟᱪᱷᱮ ᱢᱟ ᱛᱟᱦᱚᱞᱮ ᱦᱮᱸ
ᱦᱩᱸ